ᱦᱮᱞᱳ?
ᱦᱮᱞᱳ᱾
ᱦᱮᱸ, ᱜᱚᱝᱠᱮ ᱡᱚᱦᱟᱨ ᱜᱮ᱾
ᱦᱳᱭ ᱜᱚᱢᱠᱮ ᱡᱚᱦᱟᱨ ᱜᱮ᱾
ᱦᱳᱭ ᱡᱚᱦᱟᱨ ᱜᱮ ᱡᱚᱦᱟᱨ ᱜᱮ᱾
ᱚ ᱪᱮᱫ ᱠᱚ ᱪᱤᱠᱟᱹ ᱵᱟᱲᱟᱭ ᱦᱩᱭᱤᱜ ᱠᱟᱱᱟ?
ᱦᱚᱸᱜᱼᱚᱭ ᱠᱟᱹᱴᱤᱡ ᱦᱚᱨ ᱥᱮᱫ ᱫᱟᱬᱟᱱ ᱞᱤᱧ ᱦᱮᱡ ᱟᱠᱟᱱᱟ᱾
ᱜᱚᱢᱠᱮ ᱟᱹᱞᱤᱧᱟᱜ ᱵᱮᱠᱜᱨᱟᱣᱩᱱᱰ ᱨᱮ ᱠᱚᱱᱳ ᱥᱟᱰᱮ ᱟᱸᱡᱚᱢᱚᱜ ᱠᱟᱱᱟ?
ᱵᱟᱝ ᱜᱚᱢᱠᱮ ᱠᱞᱤᱭᱟᱨ ᱟᱡᱚᱢᱚᱜ ᱠᱟᱱᱟ᱾
ᱦᱮᱸ ᱵᱮᱥ ᱱᱟᱯᱟᱭ ᱜᱮ ᱛᱟᱦᱚᱞᱮ᱾
ᱦᱮᱸ᱾
ᱜᱚᱝᱠᱮ ᱟᱯᱮ ᱥᱮᱱᱟᱜ ᱚᱭᱮᱫᱟᱨ ᱫᱚ ᱪᱤᱠᱟᱹᱱ ᱜᱮᱭᱟ ᱟᱨᱤ ᱱᱟᱯ ᱜᱮᱭᱟ ᱥᱮ ᱵᱟᱝᱼᱟ?
ᱦᱮᱸ ᱱᱤᱛᱚᱜ ᱫᱚ ᱟᱹᱰᱤ ᱱᱟᱯᱟᱭ ᱫᱟᱜ ᱟᱛᱮᱫ ᱮᱢ ᱵᱚᱱᱫᱚ ᱠᱟᱫᱟ ᱛᱚ ᱱᱤᱛᱚᱜ ᱫᱚ ᱫᱟᱜ ᱢᱟ᱾ ᱟᱫᱚ ᱨᱤᱢᱤᱞ ᱠᱚᱦᱚ ᱯᱷᱟᱸᱠᱟ ᱯᱷᱟᱸᱠᱟ ᱜᱮ ᱧᱮᱞᱚᱜ ᱠᱟᱱᱟ᱾ ᱵᱷᱟᱹᱜᱮ ᱜᱮ ᱧᱮᱞᱚᱜ ᱠᱟᱱᱟ ᱚᱭᱮᱫᱟᱨ ᱫᱚ᱾
ᱦᱳᱭ, ᱦᱳᱭ᱾
ᱟᱨ ᱜᱚᱝᱠᱮ ᱟᱫᱚ ᱟᱯᱮ ᱥᱮᱫ ᱜᱮ ᱪᱤᱫᱠᱟ?
ᱦᱳᱭ ᱜᱚᱝᱠᱮ ᱟᱞᱮᱥᱮᱫ ᱦᱚᱸ ᱮᱠᱷᱚᱱ ᱫᱚ ᱱᱟᱯᱟᱭ ᱜᱮᱭᱟ ᱟᱨᱠᱤ, ᱚᱭᱮᱫᱟᱨ ᱫᱚ ᱠᱤᱞᱤᱭᱟᱨ ᱜᱮᱭᱟ᱾ ᱡᱟᱠᱜᱮ ᱫᱟᱜ ᱵᱟᱲᱟᱭᱮᱫ ᱛᱟᱦᱮᱱᱟᱭ᱾ ᱟᱫᱚ ᱛᱤᱦᱤᱧ ᱜᱟᱯᱟ ᱫᱚ ᱵᱟᱭ ᱫᱟᱜ ᱮᱫᱟᱭ ᱟᱨᱠᱤ ᱦᱟᱜ᱾
ᱚᱸ᱾ ᱜᱚᱢᱠᱮ ᱛᱟᱦᱚᱞᱮ ᱚᱲᱟᱜ ᱨᱮᱫᱚ ᱪᱮᱠᱟ ᱢᱮᱱᱟᱜ ᱯᱮᱭᱟ ᱡᱷᱚᱛᱚ ᱜᱮ ᱱᱟᱯᱟᱭ ᱜᱮᱛᱚ?
ᱦᱮᱸ ᱜᱚᱝᱠᱮ᱾ ᱟᱯᱮ ᱜᱮ?
ᱦᱮᱸ ᱟᱞᱮ ᱦᱚᱸ ᱱᱟᱯᱟᱭ ᱨᱮᱜᱮ ᱢᱮᱱᱟᱜ ᱠᱟᱜ ᱞᱮᱭᱟ ᱡᱷᱚᱛᱚ ᱜᱮ᱾
ᱟᱪᱪᱷᱟ ᱦᱳᱭ ᱜᱚᱝᱠᱮ ᱱᱟᱯᱟᱭ ᱛᱟᱦᱮᱸ ᱞᱮᱱ ᱠᱷᱟᱱ ᱜᱮ ᱱᱟᱯᱟᱭ ᱜᱮ᱾
ᱦᱳᱭ ᱡᱟᱛᱮ ᱡᱟᱛᱮ ᱱᱟᱯᱟᱭ ᱛᱮᱜᱮᱵᱚᱱ ᱛᱟᱦᱮᱱ ᱢᱟ ᱩᱱᱠᱟ ᱜᱮᱵᱚᱱ ᱪᱮᱥ
ᱦᱮᱸ ᱦᱮᱸ ᱦᱮᱸ ᱱᱟᱯᱟᱭ ᱵᱚᱱ ᱛᱟᱦᱮᱸᱞᱮᱱ ᱠᱷᱟᱱ ᱜᱮ ᱱᱟᱯᱟᱭᱚᱜᱼᱟ᱾
ᱦᱳᱭ᱾
ᱠᱤ ᱡᱟᱣ ᱩᱰᱟᱹᱜ
ᱟᱫᱚ ᱜᱚᱝᱠᱮ ᱞᱤᱧ ᱢᱮᱱᱮᱫ ᱛᱟᱦᱮᱸᱫ ᱛᱟᱦᱚᱞᱮ ᱟᱵᱤᱱ ᱫᱚ ᱦᱤᱛᱚᱜ ᱫᱚ ᱚᱲᱟᱜ ᱠᱚᱨᱮ ᱫᱚᱵᱤᱱ ᱪᱤᱠᱟᱹ ᱵᱟᱲᱟᱭ ᱜᱮᱭᱟ ᱜᱚᱝᱠᱮ?
ᱦᱮᱸ ᱜᱚᱝᱠᱮ ᱞᱟᱹᱭ ᱵᱤᱱ?
ᱞᱟᱹᱭ ᱫᱟᱞᱤᱧ ᱦᱤᱛᱚᱜ ᱫᱚᱵᱤᱱ ᱪᱤᱠᱟᱹ ᱵᱟᱲᱟᱭ ᱜᱮᱭᱟᱵᱤᱱ ᱱᱤᱛᱚᱜ ᱫᱚ?
ᱟᱸ ᱱᱤᱛᱳᱜ ᱫᱚ ᱦᱟᱸᱜ ᱚᱲᱟᱜ ᱠᱚᱨᱮ ᱜᱮ, ᱚᱲᱟᱜ ᱠᱚᱨᱮ ᱫᱩᱲᱩᱵ ᱵᱟᱲᱟᱭᱟᱞᱤᱧ ᱜᱤᱛᱤᱡ ᱵᱟᱲᱟᱭᱟᱞᱤᱧ, ᱤᱱᱟᱹ ᱠᱚᱜᱮ ᱞᱤᱧ ᱠᱚᱨᱟᱣ ᱛᱟᱦᱮᱸᱱᱟ᱾
ᱚᱸ ᱚᱞᱚᱜ ᱠᱟᱢᱤ ᱠᱚᱫᱚ ᱵᱤᱱ ᱥᱟᱹᱛ ᱵᱟᱲᱟ ᱠᱟᱜ ᱜᱮᱭᱟ ᱫᱚ?
ᱪᱟᱞᱟᱜ ᱠᱟᱱᱟ᱾
ᱚ ᱪᱟᱞᱟᱜ ᱠᱟᱱᱟ?
ᱦᱳᱭ, ᱚᱞᱚᱜ ᱠᱚᱫᱚ ᱪᱟᱞᱟᱜ ᱠᱟᱱᱟ, ᱟᱨᱠᱤ ᱠᱚᱞᱮᱡᱽ ᱪᱟᱞᱟᱜ ᱠᱟᱱᱟ᱾ ᱟᱵᱤᱱᱟᱜ ᱜᱮ ᱦᱟᱸᱜ?
ᱦᱮᱸ ᱦᱮᱸ ᱟᱹᱞᱤᱧ ᱦᱚᱸ ᱟᱵᱤᱱ ᱞᱮᱠᱟ ᱜᱮ ᱠᱚᱞᱮᱡᱽ ᱪᱟᱞᱟᱜ ᱠᱟᱱ ᱛᱟᱞᱤᱧᱟ᱾
ᱱᱤᱛᱚᱜ ᱫᱚ ᱚᱠᱟ ᱥᱮᱢ ᱪᱟᱞᱟᱜ ᱠᱟᱱ ᱛᱟᱵᱮᱱᱟ?
ᱟᱞᱤᱧ ᱱᱚᱜᱼᱚᱭ ᱥᱮᱠᱮᱱᱰ ᱥᱮᱢ ᱪᱟᱞᱟᱜ ᱠᱟᱱᱟ, ᱟᱵᱤᱱᱟᱜ ᱜᱚᱝᱠᱮ?
ᱟᱪᱪᱷᱟ, ᱟᱞᱤᱧᱟᱜ ᱫᱚ ᱦᱟᱸᱜ ᱪᱟᱞᱟᱜ ᱠᱟᱱᱟ ᱱᱤᱭᱟᱹ ᱥᱮᱵᱷᱮᱱ ᱥᱮᱢᱤᱥᱴᱟᱨ ᱨᱟᱠᱟᱜᱼᱟ᱾
ᱟᱪᱪᱷᱟ ᱜᱚᱝᱠᱮ᱾
ᱥᱮᱵᱷᱮᱱ ᱥᱮᱢᱤᱥᱴᱟᱨ, ᱟᱨᱠᱤ ᱦᱟᱸᱜ ᱨᱟᱠᱟᱜ ᱟᱞᱮ
ᱦᱟᱱᱟ ᱥᱮᱨᱢᱟ ᱜᱮ ᱱᱟᱣᱟ ᱜᱮᱞᱤᱧ ᱵᱷᱚᱨᱛᱤ ᱟᱠᱟᱱᱟ᱾
ᱟᱪᱪᱷᱟ ᱟᱪᱪᱷᱟ, ᱟᱪᱪᱷᱟ ᱜᱚᱝᱠᱮ ᱟᱫᱚ ᱟᱵᱤᱱ ᱫᱚ ᱦᱟᱸᱜ ᱚᱠᱟ ᱟᱸ ᱪᱤᱠᱤ ᱛᱮᱵᱮᱱ ᱯᱟᱲᱦᱟᱜ ᱠᱟᱱᱟ ᱡᱟᱱᱟᱢ ᱯᱟᱹᱨᱥᱤ ᱛᱮ ᱥᱮ ᱵᱟᱝᱞᱟ ᱛᱮ?
ᱦᱮᱸ ᱜᱚᱝᱠᱮ ᱴᱩᱭᱮᱞᱵᱷᱷ ᱨᱮ ᱡᱚᱠᱷᱚᱡ ᱞᱤᱧ ᱛᱟᱦᱮᱸ ᱠᱟᱱᱟ ᱛᱚᱠᱷᱚᱱ ᱱᱚᱱᱛᱮ ᱦᱟᱭ ᱤᱥᱠᱩᱞ ᱨᱮ ᱯᱟᱲᱦᱟᱣᱮᱫ ᱛᱟᱦᱮᱸᱫ ᱵᱟᱝᱞᱟ ᱪᱤᱠᱤ ᱛᱮᱜᱮ, ᱟᱫᱚ ᱤᱱᱟᱹ ᱯᱚᱨᱮ ᱡᱚ ᱠᱷᱚᱡ ᱱᱚᱱᱛᱮ ᱟᱵᱚᱣᱟᱜ ᱱᱚᱣᱟ ᱠᱚᱞᱮᱡᱽ ᱡᱚᱠᱷᱚᱡ ᱤᱧ ᱵᱷᱚᱨᱛᱤᱭᱮᱱᱟ, ᱢᱟᱱᱮ ᱵᱷᱚᱨ ᱛᱤᱜ ᱞᱟᱹᱜᱤᱫ ᱤᱧ ᱦᱮᱸᱥ ᱮ, ᱮᱰᱢᱤᱥᱚᱱᱚᱜ ᱞᱟᱹᱜᱤᱫ ᱤᱧ ᱟᱫᱚ ᱟᱹᱰᱤ ᱪᱤᱱᱛᱟᱹ ᱵᱷᱟᱵᱱᱟᱭᱮᱫ ᱞᱤᱧ ᱪᱮᱫ‌ᱛᱮ ᱤᱫᱤᱭᱟᱛᱤᱧ ᱯᱟᱲᱦᱟᱜᱼᱟ ᱥᱮ ᱪᱮᱫ ᱪᱤᱠᱤ ᱤᱫᱤᱭᱟᱛᱤᱧ ᱯᱟᱲᱦᱟᱜᱼᱟ,
ᱦᱮᱸ ᱦᱮᱸ᱾
ᱟᱫᱚ ᱢᱤᱫᱴᱟᱝ ᱜᱟᱛᱮ ᱜᱤᱫᱽᱨᱟᱹᱧ ᱧᱟᱢ ᱜᱚᱫ ᱠᱮᱫᱮᱭᱟ ᱱᱚᱛᱮᱱᱤᱡ ᱜᱮ ᱟᱞᱮ ᱱᱚᱛᱮᱱᱤᱡ ᱜᱮ, ᱩᱱᱤ ᱞᱟᱹᱭᱫᱟᱭ ᱤᱧ ᱢᱟ ᱪᱤᱠᱤ ᱛᱮᱜᱮᱢ ᱯᱟᱲᱦᱟᱜ ᱠᱟᱱᱟ, ᱟᱨ ᱱᱤᱭᱟᱹ ᱫᱷᱟᱣ ᱦᱚᱸ ᱩᱱᱤ ᱠᱚᱞᱮᱡᱽ ᱪᱤᱠᱤ ᱛᱮ ᱦᱟᱛᱟᱣ ᱞᱟᱹᱜᱤᱫ-ᱮ᱾
ᱟᱪᱪᱷᱟ᱾
ᱦᱳᱭ ᱚᱱᱮ ᱚᱝᱠᱟ ᱜᱮ ᱟᱫᱚ ᱩᱱᱤ ᱜᱮ ᱜᱟᱛᱮᱧ ᱧᱟᱢ ᱠᱮᱫᱮ ᱠᱷᱟᱱ ᱟᱫᱚ ᱟᱵᱚ ᱢᱟ ᱱᱮᱛᱟᱨ ᱢᱟ ᱦᱟᱸᱜ ᱥᱟᱱᱛᱟᱲ ᱢᱟ ᱦᱟᱸᱜ ᱜᱟᱛᱮ ᱚᱠᱟ ᱥᱮᱫ ᱜᱮ ᱟᱵᱚ ᱦᱚᱸ ᱚᱱᱛᱮ ᱜᱮ᱾
ᱦᱮᱸ ᱚᱱᱟ ᱢᱟ ᱠᱟᱱ ᱜᱮ ᱜᱚᱝᱠᱮ ᱥᱟᱨᱤ ᱜᱮ ᱱᱚᱣᱟ ᱫᱚ ᱡᱚᱛᱷᱟᱛ ᱜᱮᱵᱮᱱ ᱞᱟᱹᱭ ᱠᱮᱜᱼᱟ, ᱜᱟᱛᱮ ᱜᱤᱫᱽᱨᱟᱹ ᱡᱩᱫᱤ ᱚᱱᱛᱮ ᱪᱟᱞᱟᱜ ᱠᱷᱟᱡ ᱪᱚᱞᱚ ᱟᱨᱠᱤ ᱦᱮᱸ, ᱟᱫᱚ ᱵᱷᱟᱜᱤ ᱜᱮᱭᱟ ᱟᱫᱚ ᱦᱮᱸ ᱮᱸ ᱟᱵᱚᱣᱟᱜ ᱥᱟᱱᱛᱟᱲ ᱪᱤᱠᱤ ᱛᱮ ᱚᱞᱚᱜ ᱠᱟᱱ ᱠᱷᱟᱡ ᱵᱮᱱ ᱦᱮᱸ ᱡᱟᱱᱟᱢ ᱯᱟᱨᱥᱤ ᱛᱮ᱾ ᱢᱤᱫᱴᱟᱹᱝ ᱵᱷᱟᱜᱤ ᱠᱟᱛᱷᱟ ᱠᱟᱱ ᱜᱮᱭᱟ᱾
ᱦᱮᱸ ᱚᱱᱟ ᱛᱮᱜᱮ ᱚᱱᱟᱨᱥ ᱞᱤᱧ ᱦᱟᱛᱟᱣ ᱟᱠᱟᱫᱟ᱾
ᱚᱦᱚ ᱥᱟᱱᱛᱟᱞᱤ ᱜᱮ ᱵᱟᱝ? ᱵᱮᱥ ᱱᱟᱯᱟᱭ ᱜᱮ ᱟᱹᱰᱤ ᱟᱹᱰᱤ ᱵᱷᱟᱹᱜᱤ ᱜᱮᱵᱮᱱ ᱠᱟᱹᱢᱤ ᱠᱟᱜᱼᱟ᱾
ᱦᱮᱸ ᱜᱚᱝᱠᱮ ᱛᱟᱦᱚᱞᱮ ᱟᱵᱤᱱ ᱫᱚ?
ᱦᱚᱭ ᱜᱚᱝᱠᱮ ᱟᱹᱞᱤᱧ ᱫᱚ ᱦᱟᱸᱜ ᱡᱤᱭᱳᱜᱨᱟᱯᱷᱤ ᱞᱤᱧ ᱦᱟᱛᱟᱣ ᱠᱟᱫᱟ᱾
ᱟᱪᱪᱷᱟ ᱟᱪᱪᱷᱟ᱾
ᱛᱮᱜᱮᱞᱮᱧ ᱚᱞᱚᱜ ᱠᱟᱱᱟ ᱥᱟᱱᱛᱟᱞᱤ ᱛᱮᱜᱮ ᱦᱟᱸᱜ᱾
ᱚᱸᱻ᱾
ᱦᱚᱸ᱾
ᱦᱮᱸ ᱚᱝᱠᱟ ᱜᱮ ᱟᱫᱚ ᱥᱟᱱᱛᱟᱞᱤ ᱛᱮᱜᱮ ᱞᱤᱧ ᱚᱞᱚᱜ ᱟᱹᱞᱤᱧ ᱪᱤᱱᱛᱟᱹ ᱵᱷᱟᱰᱱᱟ ᱠᱟᱫᱟ ᱦᱟᱸᱜ᱾ ᱦᱟᱱᱛᱮ ᱮᱢ. ᱮ. ᱫᱷᱟᱵᱤᱡ ᱚᱱᱟ ᱛᱮᱜᱮᱞᱤᱧ ᱚᱞ ᱯᱟᱲᱦᱟᱣ ᱪᱟᱞᱟᱜᱼᱟ᱾
ᱦᱮᱸ ᱜᱚᱢᱠᱮ ᱟᱫᱚ ᱱᱤᱛᱚᱜ ᱢᱟ ᱜᱚᱴᱟ ᱡᱟᱭᱜᱟ ᱨᱮᱜᱮ ᱠᱷᱩᱨᱟᱹᱣ ᱥᱟᱱᱛᱟᱲ ᱛᱮᱜᱮ ᱪᱟᱞᱟᱜ ᱠᱟᱱᱟ ᱮᱢ ᱢᱤ ᱠᱚᱦᱚᱸ᱾ ᱦᱮᱸ ᱚᱱᱟ ᱨᱮᱱᱟᱜ ᱪᱤᱱᱛᱟᱹ ᱫᱚ ᱵᱟᱹᱱᱩᱜᱼᱟ ᱠᱚᱨᱟᱣ ᱫᱟᱲᱮᱭᱟᱜ ᱵᱮᱤᱱ ᱟᱵᱤᱱ ᱫᱚ᱾
ᱟᱪᱪᱷᱟ ᱟᱪᱪᱷᱟ᱾ ᱟᱫᱚ ᱜᱚᱢᱠᱮ ᱚᱱᱠᱟ ᱟᱯᱮ ᱠᱚᱞᱮᱡᱽ ᱠᱷᱚᱱᱟᱜ ᱚᱝᱠᱟ ᱡᱟᱦᱟᱸ ᱥᱮᱫ ᱴᱩᱨ ᱠᱚ ᱵᱟᱝᱠᱚ ᱤᱫᱤᱭᱮᱫ ᱠᱚᱣᱟ ᱠᱚ?
ᱦᱮᱸ ᱜᱚᱝᱠᱮ ᱤᱫᱤᱠᱟᱫ ᱠᱚᱜᱮᱭᱟᱞᱮ ᱢᱟᱱᱮ ᱪᱟᱞᱟᱣ ᱟᱠᱟᱱ ᱜᱮᱭᱟᱞᱮ ᱟᱨᱠᱤ᱾ ᱟᱭᱢᱟ ᱡᱟᱭᱜᱟ ᱜᱮ, ᱧᱮᱞ ᱞᱮᱠᱷᱟᱱ ᱫᱚ ᱰᱮᱢ ᱟᱲᱮ ᱠᱚ ᱯᱟᱧᱪᱮᱛ, ᱢᱟᱭᱫᱷᱟᱱ ᱦᱮᱸ, ᱟᱨ ᱤᱱᱟᱹ ᱥᱟᱶᱛᱮ ᱚᱱᱠᱟ ᱵᱩᱨᱩ ᱫᱤᱥᱚᱢ ᱠᱚᱦᱚᱸ
ᱦᱚᱸ᱾
ᱠᱟ ᱫᱟᱨᱡᱤᱞᱤᱝ ᱠᱚᱨᱮ
ᱟᱪᱪᱷᱟ ᱟᱪᱪᱷᱟ᱾
ᱡᱟᱭᱜᱟ ᱠᱚᱞᱮ ᱫᱟᱬᱟᱣ ᱠᱟᱜ ᱜᱮᱭᱟ ᱾
ᱦᱮᱸ ᱛᱟᱦᱚᱞᱮ ᱜᱚᱢᱠᱮ ᱟᱹᱵᱤᱱ ᱢᱟ ᱟᱭ ᱦᱮᱸ?
ᱟᱯᱮ ᱜᱮ?
ᱦᱮᱸ ᱟᱞᱮ ᱫᱚ ᱤᱧᱫᱚ ᱱᱚᱜᱼᱚᱭ ᱢᱤᱫ ᱫᱷᱟᱣ ᱜᱤᱧ ᱪᱟᱞᱟᱣ ᱞᱮᱱᱟ ᱡᱚᱠᱷᱚᱱ ᱤᱥᱠᱩᱞ ᱨᱤᱧ ᱛᱟᱦᱮᱸᱜ ᱠᱟᱱᱟ ᱚᱱᱟ ᱫᱚ ᱫᱤᱜᱷᱟᱧ ᱪᱟᱞᱟᱣ ᱞᱮᱱᱟ ᱾ ᱢᱮᱱᱠᱷᱟᱱ ᱱᱚᱜᱼᱚᱭ ᱱᱤᱭᱟᱹ ᱫᱷᱟᱣ ᱠᱚᱞᱮᱡᱽ ᱨᱮ ᱴᱩᱨ ᱠᱚ ᱤᱫᱤᱭᱮᱫ ᱠᱚᱣᱟ ᱾ ᱢᱮᱱᱠᱷᱟᱱ ᱟᱹᱞᱤᱧ ᱚᱱᱟ ᱜᱮᱞᱤᱧ ᱪᱤᱱᱛᱟᱹᱭᱮᱫᱟ ᱦᱟᱸᱜ ᱪᱟᱞᱟᱜ ᱟᱹᱞᱤᱧ ᱥᱮ ᱵᱟᱝ ᱪᱤᱱᱛᱟᱹ ᱵᱷᱟᱵᱱᱟ ᱠᱟᱫᱟᱞᱤᱧ ᱪᱟᱞᱟᱜ ᱟᱹᱞᱤᱧ ᱦᱮᱸᱥᱮ ᱾
ᱦᱩᱸ ᱦᱩᱸ᱾
ᱟᱫᱚ ᱦᱟᱸᱜ ᱚᱝᱠᱟ ᱡᱩᱫᱤ ᱚᱱᱟ ᱟᱨ ᱛᱤᱱᱟᱹᱜ ᱫᱤᱱ ᱜᱟᱱ ᱵᱟᱹᱠᱤ ᱢᱮᱱᱟᱜᱼᱟ ᱚᱱᱠᱟ ᱫᱚᱥ ᱫᱤᱱ ᱜᱟᱱ ᱵᱟᱹᱠᱤ ᱢᱮᱱᱟᱜᱼᱟ ᱾ ᱚᱱᱟ ᱵᱷᱤᱛᱨᱤ ᱨᱮᱜᱤ ᱟᱨᱦᱚᱸ ᱟ ᱠᱟᱛᱷᱟ ᱠᱚ ᱡᱩᱫᱤ ᱯᱟᱞᱴᱟᱜ ᱛᱟᱹᱞᱤᱧ ᱠᱷᱟᱱ ᱛᱟᱦᱚᱞᱮ ᱦᱮᱸ ᱪᱚᱝ ᱜᱮ ᱦᱟᱸᱜ ᱾
ᱦᱳᱭ ᱜᱚᱝᱠᱮ ᱾ ᱧᱮᱞ ᱠᱚᱵᱮᱱ ᱟᱫᱚ ᱪᱤᱠᱠᱟ ᱦᱮᱸᱥᱮ ᱵᱟᱝᱼᱟ ᱡᱟᱦᱟᱸ ᱛᱤᱱᱟᱹᱜ ᱥᱚᱢᱵᱷᱚᱵ ᱾ ᱪᱟᱞᱟᱣ ᱜᱤᱰᱤᱜ ᱠᱷᱟᱡ ᱵᱤᱱ ᱪᱟᱞᱟᱜ ᱵᱤᱱ ᱾ ᱱᱟᱣᱟ ᱮᱠᱥᱯᱤᱨᱤᱭᱮᱱᱥ ᱵᱮᱱ ᱟᱹᱭ ᱠᱟᱹᱣ ᱫᱟᱲᱮᱭᱟᱜᱼᱟ ᱦᱮᱸ ᱱᱟᱣᱟ ᱡᱟᱭᱜᱟ ᱚᱸᱰᱮᱱ ᱠᱚᱣᱟᱜ ᱢᱟᱹᱱᱢᱤ ᱠᱚᱣᱟᱜ ᱵᱮᱵᱚᱦᱟᱨ ᱦᱮᱸ ᱾ ᱮᱵᱟᱨᱮ ᱡᱟᱦᱟᱸ ᱡᱟᱭᱜᱟ ᱜᱮ ᱚᱱᱟ ᱢᱟᱱᱮ ᱫᱟᱜ ᱡᱟᱭᱜᱟ ᱵᱮᱱ ᱪᱟᱞᱟᱜ ᱠᱟᱱ ᱨᱮᱦᱚᱸ ᱦᱮᱸ ᱚᱱᱟ ᱤᱫᱤᱭᱤ ᱛᱮᱵᱮᱱ ᱢᱤᱫᱴᱟᱝ ᱢᱚᱱᱮᱨᱮ ᱨᱟᱹᱥ ᱠᱟᱹ ᱟᱨᱠᱤ ᱦᱮᱸ ᱥᱟᱹᱱᱛᱤ ᱟᱨᱠᱤ, ᱯᱷᱨᱤᱰᱚᱢ ᱟᱨᱠᱤ ᱡᱮᱢᱚᱱ ᱵᱮᱱ ᱵᱩᱡᱟ ᱟᱨᱠᱤ ᱦᱮᱸ ᱪᱟᱞᱟᱣ ᱠᱟᱱᱟ ᱵᱮᱱ ᱚᱱᱟ ᱡᱟᱭᱜᱟ ᱨᱟᱹᱥᱠᱟᱹ ᱵᱮᱱ ᱵᱩᱡᱷᱟᱹᱣᱟ ᱢᱚᱱᱮ ᱯᱷᱨᱮᱥ ᱛᱟᱦᱮᱸᱱᱟ ᱾
ᱟᱨᱠᱤ ᱫᱟᱬᱟ ᱫᱚ ᱢᱤᱫᱴᱟᱝ ᱵᱷᱟᱜᱤ ᱡᱤᱱᱤᱥ ᱠᱟᱱ ᱜᱮᱭᱟ, ᱟᱭᱢᱟ ᱞᱮᱠᱟ ᱵᱚᱱ ᱥᱮᱬᱟ ᱫᱟᱲᱮᱭᱟᱜᱼᱟ ᱾ ᱟᱫᱚ ᱚᱠᱟ ᱞᱮᱠᱟᱱ ᱡᱟᱭᱜᱟ ᱵᱚᱱ ᱪᱟᱞᱟᱜ ᱠᱟᱱᱟ ᱚᱱᱟ ᱚᱱᱩᱡᱟᱭᱤ ᱮᱯᱚᱨ ᱦᱮᱸ ᱵᱟᱰᱟᱭ ᱫᱟᱲᱮᱭᱟᱜᱼᱟ ᱵᱚᱱ ᱦᱩᱸ᱾
ᱦᱮᱸ ᱟᱫᱚ ᱱᱤᱭᱟᱹ ᱫᱷᱟᱣ ᱫᱚ ᱱᱟᱦᱟᱸᱜ ᱚᱱᱠᱟ ᱵᱩᱨᱩ ᱫᱤᱥᱚᱢ ᱠᱚ ᱤᱫᱤᱭᱮᱫ ᱞᱮ ᱛᱟᱦᱮᱸᱫ ᱠᱚ ᱢᱮᱱ ᱮᱫᱟ ᱠᱚ, ᱟᱫᱚ ᱟᱹᱰᱤ ᱫᱤᱱ ᱾ ᱟᱹᱞᱤᱧ ᱢᱟ ᱵᱩᱨᱩ ᱦᱚᱸ ᱢᱤᱫ ᱫᱷᱟᱣ ᱵᱟᱝ ᱵᱟᱝᱞᱤᱧ ᱧᱮᱞ ᱠᱟᱫᱟ ᱾ ᱚᱱᱟ ᱴᱤᱵᱷᱤ ᱠᱚᱨᱮ ᱜᱮ ᱥᱮ ᱯᱷᱳᱱ ᱠᱚᱨᱮᱜ ᱜᱮ ᱧᱮᱞ ᱵᱟᱲᱟ ᱦᱩᱭ ᱠᱟᱱᱟ ᱾ ᱢᱮᱱᱠᱷᱟᱱ ᱮᱹ ᱱᱚᱝᱠᱟ ᱟᱵᱚᱣᱟᱜ ᱨᱤᱭᱮᱞ ᱨᱮᱫᱚ ᱦᱟᱸᱜ ᱟᱹᱣᱨᱤ ᱧᱮᱞ ᱵᱟᱲᱟ ᱦᱳᱭᱳᱜᱼᱟ ᱾
ᱟᱪᱪᱷᱟ ᱟᱪᱪᱷᱟ ᱵᱮᱥ ᱱᱟᱯᱟᱭ ᱜᱮᱭᱟ ᱟᱫᱚ ᱦᱟᱸᱜ ᱟᱹᱰᱤ ᱥᱟᱹᱨᱤ ᱜᱮᱵᱮᱱ ᱞᱟᱹᱭ ᱠᱮᱜᱼᱟ ᱾ ᱟᱫᱚ ᱟᱹᱞᱤᱧ ᱦᱟᱸᱜ ᱵᱩᱨᱩ ᱫᱤᱥᱚᱢ ᱨᱮᱜᱮᱞᱤᱧ ᱛᱟᱦᱮᱸᱱᱟ ᱟᱨᱠᱤ ᱦᱮᱸ, ᱟᱫᱚ ᱦᱟᱸᱜ ᱱᱚᱨᱛᱷ ᱥᱟᱭᱤᱰ ᱜᱮ ᱦᱟᱸᱜ ᱠᱚ ᱢᱮᱛᱟᱜ ᱠᱟᱱᱟ ᱾ ᱟᱨᱠᱤ ᱥᱚᱢᱚᱭ ᱚᱱᱩᱡᱟᱭᱤ ᱦᱟᱸᱜ ᱟᱨᱠᱤ ᱨᱚᱯᱚᱲᱟᱞᱟᱝ ᱦᱟᱸᱜ ᱾ ᱟᱫᱚ ᱜᱚᱢᱠᱮ ᱟᱫᱚ ᱚᱝᱠᱟ ᱫᱟᱬᱟᱱ ᱠᱚᱵᱮᱱ ᱠᱩᱥᱤᱭᱟᱜ ᱜᱮᱭᱟ ᱥᱮ ᱵᱟᱝᱼᱟ?
ᱦᱮᱸ ᱜᱚᱝᱠᱮ ᱫᱟᱬᱟᱱ ᱠᱚᱫᱚᱞᱤᱧ ᱠᱩᱥᱤᱭᱟᱜ ᱜᱮᱭᱟ ᱾ ᱢᱮᱱᱠᱷᱟᱱ ᱟᱫᱚ ᱮᱸᱻ ᱚᱱᱮ ᱦᱟᱸᱜ ᱱᱤᱭᱟᱹ ᱫᱷᱟᱣ ᱢᱟᱠᱚ ᱞᱟᱹᱭ ᱠᱟᱜ ᱞᱮᱭᱟ ᱠᱚ ᱠᱚᱞᱮᱡᱽ ᱨᱮ ᱡᱮ ᱚᱝᱠᱟ ᱴᱩᱨ ᱡᱩᱫᱤ ᱪᱟᱞᱟᱜ ᱦᱩᱭᱩᱜ ᱠᱷᱟᱱ ᱛᱟᱦᱚᱞᱮ ᱮ ᱚᱱᱠᱟ ᱯᱩᱱ ᱢᱟᱦᱟ ᱨᱮᱱᱟᱜ ᱴᱩᱨ ᱠᱚ ᱠᱚᱨᱟᱣ ᱟᱠᱟᱫᱟ ᱾ ᱟᱫᱚ ᱯᱩᱱ ᱢᱟᱦᱟ ᱨᱮᱱᱟᱜ ᱴᱩᱨ ᱢᱟ ᱦᱟᱸᱜ ᱚᱲᱟᱜ ᱨᱮᱢᱟ ᱦᱟᱸᱜ ᱚᱱᱠᱟ ᱡᱟᱹᱥᱛᱤ ᱦᱚᱲ ᱵᱟᱞᱮ ᱛᱟᱦᱮᱱ ᱜᱮᱭᱟ ᱾ ᱤᱧ ᱟᱨ ᱤᱧ ᱟᱭᱳ ᱜᱮᱞᱤᱧ ᱛᱟᱦᱮᱱ ᱜᱮᱭᱟ ᱦᱟᱸᱜ ᱚᱲᱟᱜ ᱨᱮᱢᱟ ᱾ ᱟᱸᱻ ᱤᱧ ᱵᱟ ᱢᱟ ᱜᱚᱛᱚ ᱠᱟᱱᱟ ᱢᱟᱱᱮ ᱵᱚᱸᱜᱟ ᱛᱟᱞᱟ ᱠᱟᱱᱟᱭ ᱾ ᱟᱫᱚᱻ ᱯᱩᱱ ᱫᱤᱱ ᱨᱮᱱᱟᱜ ᱴᱩᱨ ᱠᱷᱟᱱ ᱫᱚ ᱱᱟᱦᱟᱜ ᱟᱫᱚ ᱚᱱᱠᱟ ᱢᱟ ᱦᱟᱸᱜ ᱵᱟᱹᱞᱤᱧ ᱪᱟᱞᱟᱣ ᱫᱟᱲᱮᱭᱟᱜᱼᱟ ᱦᱮᱸ ᱥᱮ ᱾ ᱚᱱᱟ ᱜᱮ ᱚᱲᱟᱜ ᱠᱚᱨᱮ ᱠᱚ ᱢᱟᱱᱟᱭᱮᱫ ᱞᱤᱧᱟᱹ ᱠᱚ ᱾
ᱦᱮᱸ ᱟᱫᱚ ᱚᱱᱟ ᱦᱚᱸ ᱠᱟᱱ ᱜᱮᱭᱟ ᱾ ᱧᱮᱞ ᱵᱮᱱ ᱥᱚᱢᱚᱭ ᱛᱚ ᱚᱲᱟᱜ ᱨᱮᱱ ᱦᱚᱸ ᱚᱲᱟᱜ ᱠᱚᱦᱚᱸ ᱢᱟᱱᱮ ᱤᱢᱯᱴᱮᱱ ᱜᱮᱭᱟ ᱟᱨᱠᱤ ᱾ ᱚᱲᱟᱜ ᱨᱮ ᱡᱩᱫᱤ ᱵᱟᱝᱠᱚ ᱛᱟᱦᱮᱱ ᱠᱷᱟᱡ ᱜᱮ ᱥᱮ ᱱᱤᱛᱚᱜ ᱫᱚ ᱟᱹᱵᱤᱱ ᱜᱮ
ᱱᱚᱛᱮᱨᱮᱢ ᱪᱤᱠᱟᱹᱭᱮᱜᱼᱟ? ᱧᱟᱛᱟᱧ ᱮᱨᱟ ᱛᱟᱠᱚᱢ ᱯᱟᱸᱡᱟᱭᱮᱫ ᱠᱚᱣᱟ ᱵᱟᱝ? ᱦᱳᱭ ᱾ ᱟᱫᱚ ᱚᱱᱮ ᱚᱱᱠᱟ ᱚᱲᱟᱜ ᱨᱮᱱᱟᱜ ᱚᱥᱤᱵᱤᱫᱷᱟ ᱛᱤᱨ ᱪᱟᱞᱟᱣ ᱠᱚᱦᱚᱸ ᱚᱱᱠᱟ ᱵᱟᱭᱨᱮ ᱥᱮᱜ ᱚᱱᱠᱟ ᱡᱟᱦᱟᱸ ᱥᱮᱫ ᱫᱟᱬᱟᱱ ᱪᱟᱞᱟᱣ ᱠᱚᱥᱮ ᱡᱟᱦᱟᱸ ᱥᱮᱫ ᱵᱟᱭᱨᱮ ᱫᱤᱥᱚᱢ ᱠᱚ ᱪᱟᱞᱟᱣ ᱚᱱᱠᱟ ᱦᱚᱸ ᱵᱟᱹᱞᱤᱧ ᱫᱟᱲᱭᱟᱜ ᱠᱟᱱᱟ ᱾
ᱦᱩᱸ
ᱦᱚᱭ ᱟᱫᱚ ᱚᱱᱮ ᱦᱚᱸ ᱯᱷᱚᱱ ᱠᱷᱚᱱᱟᱜ ᱜᱮ ᱡᱟᱦᱟᱸ ᱠᱚᱞᱤᱧ ᱧᱮᱞ ᱮᱫᱟ ᱚᱱᱟᱱᱟᱜ ᱚᱱᱟ ᱠᱚᱨᱮ ᱠᱷᱚᱱᱟᱜ ᱜᱮ ᱡᱟᱦᱟᱸ ᱮᱠᱥᱯᱤᱨᱤᱭᱮᱱᱥ ᱦᱚᱸ ᱦᱤᱡᱩᱜ ᱠᱟᱱᱟ ᱵᱷᱟᱜᱮ ᱯᱷᱚᱱ ᱦᱚᱸ ᱟᱫᱚ ᱨᱤᱭᱮᱞ ᱞᱟᱭᱤᱯᱷ ᱨᱮ ᱪᱮᱠᱟᱢ ᱧᱮᱚᱜ ᱟᱨ ᱯᱷᱚᱱ ᱨᱮ ᱪᱠᱟ ᱪᱤᱠᱟᱢ ᱧᱮᱞᱟᱼᱟ ᱚᱱᱟ ᱫᱚ ᱟᱞᱟᱫᱟ ᱠᱟᱱᱟ ᱦᱮᱸ ᱥᱮ
ᱦᱳᱭ
ᱡᱟᱠ ᱜᱮ ᱡᱟᱦᱟᱸ ᱛᱤᱱᱟᱹᱜ ᱚᱵᱫᱤ ᱜᱚᱜᱚᱭ ᱯᱟᱲᱦᱟᱣ ᱫᱟᱲᱮ ᱦᱚᱪᱚ ᱵᱮᱱ ᱠᱟᱱᱟᱭ ᱟᱨᱠᱤ ᱩᱱᱟᱹᱜ ᱚᱵᱽᱫᱤ ᱫᱚ ᱯᱟᱲᱦᱟᱣ ᱠᱟᱜ ᱵᱮᱱ ᱦᱮᱸ ᱟᱵᱮᱱ ᱤᱭᱟᱹ ᱟᱨᱠᱤ ᱡᱟᱦᱟᱸ ᱛᱤᱱᱟᱹᱜ ᱚᱵᱽᱫᱤ ᱯᱟᱲᱦᱟᱣ ᱦᱚᱪᱚ ᱫᱟᱲᱮᱭᱟ ᱵᱮᱱ ᱠᱟᱱᱟᱭ ᱚᱱᱟ ᱫᱚ ᱯᱟᱲᱦᱟᱣ ᱠᱟᱜ ᱵᱮᱱ ᱦᱟᱸᱜ
ᱦᱚᱭ ᱜᱚᱝᱠᱮ ᱦᱮᱸ ᱚᱞᱚᱜ ᱯᱟᱲᱦᱟᱜ ᱫᱚ ᱫᱚᱨᱠᱟᱨ ᱠᱟᱱ ᱜᱮᱭᱟ ᱱᱮᱛᱟᱨ ᱢᱟ ᱚᱞᱚᱜ ᱯᱟᱲᱦᱟᱣ ᱵᱟᱝᱠᱷᱟᱱ ᱠᱷᱟᱱ ᱱᱚᱣᱟ ᱫᱷᱟᱹᱨᱛᱤ ᱨᱮᱦᱚᱸ ᱛᱟᱦᱮᱱᱚᱜ ᱟᱹᱰᱤ ᱟᱨ ᱡᱟᱦᱟᱱᱟᱜ ᱠᱚᱨᱮᱜ ᱜᱮ ᱚᱞᱚᱜ ᱯᱟᱲᱦᱟᱣ ᱵᱤᱥᱚᱭ ᱛᱮᱜᱮ ᱡᱚᱛᱚᱱᱟᱜ ᱜᱮ ᱚᱱᱟ ᱠᱚᱜᱮ ᱠᱚᱨᱟᱣ ᱦᱩᱭᱩᱜ ᱠᱟᱱᱟ ᱟᱢ ᱯᱷᱨᱚᱢ ᱯᱷᱤᱞᱟᱯ ᱠᱮᱫ ᱡᱟᱦᱟᱱᱟᱜ ᱡᱟᱦᱟᱱᱟᱜ ᱮᱢ ᱠᱚᱨᱟᱣ ᱠᱮᱫ ᱜᱮ ᱚᱞ ᱯᱟᱲᱦᱟᱜ ᱫᱚ ᱫᱚᱨᱠᱟᱨ ᱠᱟᱱ ᱜᱮᱭᱟ
ᱦᱮᱸ ᱚᱞᱚᱜ ᱯᱟᱲᱦᱟᱜ ᱵᱟᱢ ᱵᱟᱲᱟᱭ ᱠᱷᱟᱱ ᱚᱠᱚᱭᱮ ᱯᱷᱮᱞᱟᱪᱚᱭ ᱦᱮᱸ ᱱᱤᱛᱚᱜ ᱢᱟ ᱯᱷᱚᱨᱚᱢ ᱯᱷᱤᱞᱟᱯ ᱢᱟ ᱦᱩᱭᱩᱜ ᱜᱮᱭ ᱦᱮᱸ ᱡᱟᱜᱠ ᱜᱮ ᱮᱜᱡᱟᱢ ᱠᱚ ᱠᱚ ᱮᱢ ᱵᱟᱲᱟᱭ ᱵᱮᱱ ᱵᱤᱱᱤᱰ ᱨᱮ ᱫᱩᱲᱩᱵ ᱵᱮᱱ ᱟᱭᱢᱟ-ᱟᱭᱢᱟ ᱡᱟᱦᱟᱸ ᱵᱤᱱᱤᱰ ᱠᱚ ᱦᱩᱭᱩᱜ ᱜᱮᱭᱟ ᱱᱤᱛᱚᱜ ᱫᱚ ᱟᱵᱮᱱ ᱫᱚ ᱠᱚᱞᱮᱡᱽ ᱵᱮᱱ ᱨᱟᱠᱟᱵ ᱟᱠᱟᱱᱟ ᱟᱨᱠᱤ ᱵᱚᱭᱮᱥ ᱦᱩᱭ ᱠᱟᱱᱟᱱ ᱛᱟᱵᱮᱱ ᱜᱮᱭᱟ ᱮᱭᱴᱤᱱ ᱯᱞᱟᱥ ᱨᱮᱦᱚᱸ ᱛᱚ ᱚᱱᱟ ᱦᱤᱥᱟᱹᱵ ᱛᱮ ᱟᱵᱮᱱ ᱱᱟᱱᱟᱩᱹᱨ ᱮᱜᱡᱟᱢ ᱨᱮ ᱫᱩᱲᱩᱵ ᱵᱮᱱ ᱦᱮᱸ ᱯᱟᱲᱦᱟᱜ ᱟᱨᱠᱤ ᱪᱮᱥᱴᱟ ᱞᱮᱟᱜᱟᱭ ᱵᱮᱱ ᱚᱱᱠᱟ ᱯᱩᱞᱤᱥ ᱠᱚ ᱦᱩᱭᱩᱜ ᱜᱮᱭᱟ ᱟᱨᱠᱤ ᱯᱩᱞᱤᱥ ᱠᱟᱹᱢᱤ ᱠᱚ ᱦᱰ ᱠᱚ ᱢᱮᱱᱟᱜ ᱛᱟᱵᱮᱱ ᱠᱷᱟᱱ ᱥᱮ ᱮᱴᱟᱜ ᱮᱴᱟᱜ ᱠᱟᱹᱢᱤ ᱨᱮ ᱡᱮᱢᱚᱱ ᱦᱮᱱᱟᱜ ᱜᱮᱭᱟ ᱟᱨᱠᱤ ᱦᱟᱜ ᱚᱱᱠᱟᱜᱮ
ᱦᱮᱸ ᱢᱮᱱᱠᱷᱟᱱ ᱜᱚᱢᱠᱮ ᱢᱮᱱ ᱜᱮᱭᱟ ᱠᱚ ᱪᱮᱛᱟ ᱯᱩᱞᱤᱥ ᱠᱟᱹᱢᱤ ᱥᱮ ᱟᱨᱢᱤ ᱠᱟᱹᱢᱤ ᱠᱚᱨᱮ ᱫᱚ ᱡᱟᱦᱟᱸᱻ ᱠᱚᱨᱮ ᱡᱩᱫᱤ ᱟᱢᱟᱜ ᱦᱚᱲᱢᱚ ᱠᱚᱨᱮ ᱡᱟᱦᱟᱱᱟᱜ ᱚᱱᱠᱟ ᱟᱡᱟᱨ ᱢᱮᱱᱟᱜ ᱛᱟᱢᱟ ᱵᱤᱢᱟᱨ ᱟᱡᱟᱨ ᱠᱚ ᱥᱮ ᱚᱱᱠᱟ ᱨᱟᱹᱯᱩᱫ ᱛᱟᱹᱯᱩᱫ ᱠᱚ ᱢᱮᱱᱟᱜ ᱟᱠᱟᱫ ᱛᱟᱢᱟ ᱢᱮᱱᱠᱷᱟᱱ ᱵᱟᱠᱚ ᱦᱟᱛᱟᱣ ᱠᱚᱣᱟ
ᱦᱮᱸ ᱦᱚᱭ ᱟᱫᱚ ᱦᱟᱸᱜ ᱚᱱᱟ ᱫᱚᱠᱚ ᱧᱮᱞ ᱫᱚ ᱠᱚ ᱧᱮᱞ ᱜᱮᱭᱟ ᱜᱚᱝᱠᱮ ᱚᱱᱟ ᱫᱚᱠᱚ ᱪᱮᱠ ᱜᱮᱭᱟ ᱤᱱᱟᱹ ᱪᱷᱟᱰᱟ ᱦᱚᱸ ᱮᱸ, ᱮᱴᱟᱜ ᱮᱴᱟᱜ ᱠᱟᱹᱢᱤ ᱠᱚ ᱢᱮᱱᱟᱜ ᱜᱮᱭᱟ ᱟᱨᱠᱤ ᱦᱮᱸ ᱚᱱᱟ ᱠᱚᱨᱮ ᱮᱯᱞᱟᱭ ᱞᱟᱜᱟᱭ ᱵᱮᱱ ᱟᱨᱠᱤ᱾
ᱦᱳᱭ᱾
ᱡᱮᱢᱚᱱ ᱯᱳᱥᱴ ᱚᱯᱷᱤᱥ ᱠᱚᱨᱮ ᱦᱚᱸ ᱢᱮᱱᱟᱜ ᱜᱮᱭᱟ, ᱟᱯᱮ ᱚᱱᱟ ᱯᱳᱥᱴ ᱚᱯᱷᱤᱥ ᱠᱚᱨᱮ ᱵᱟᱵᱤᱱ ᱠᱚ ᱵᱟᱠᱚ ᱠᱟᱹᱢᱤ ᱠᱟᱱᱟ ᱚᱱᱟ ᱠᱚᱨᱮ?
ᱚ, ᱦᱳᱭ ᱦᱳᱭ ᱠᱟᱢᱤ ᱛᱟᱦᱮᱸᱜ ᱠᱚ᱾
ᱦᱩᱸ ᱟᱫᱚ ᱚᱱᱟ ᱠᱚᱨᱮ ᱦᱚᱸ ᱚᱝᱠᱟ ᱚᱝᱠᱟ ᱩᱰᱩᱠᱚᱝ ᱛᱟᱸᱦᱮᱱᱟ ᱦᱮᱸ ᱱᱚᱴᱤᱯᱷᱤᱠᱮᱥᱚᱱ ᱠᱚ ᱟᱨᱠᱤ ᱚᱱᱟ ᱠᱚᱨᱮ ᱪᱮᱠ ᱵᱮᱱ᱾ ᱧᱮᱞ ᱵᱮᱱ ᱦᱮᱸ ᱮᱯᱞᱟᱭ ᱵᱮᱱ ᱚᱱᱟ ᱠᱚᱨ ᱫᱚ ᱦᱟᱸᱜ ᱚᱝᱠᱟ ᱯᱚᱨᱤᱠᱠᱷᱟ ᱮᱢ ᱫᱚ ᱵᱟᱝ ᱞᱟᱜᱟᱜ-ᱟ᱾
ᱵᱤᱱᱤᱰ ᱨᱮᱫᱚ ᱫᱩᱲᱩᱵ ᱵᱟᱝ ᱦᱩᱭᱩᱜ-ᱟ ᱟᱨᱠᱤ ᱚᱱᱟ ᱫᱚ ᱦᱟᱸᱜ ᱢᱟᱫᱽᱫᱷᱚᱢᱤᱠ ᱚᱱᱩᱡᱟᱭᱤ ᱛᱮᱜᱮ ᱠᱚ ᱫᱩᱲᱩᱵ-ᱟ᱾ ᱟᱨᱠᱤ ᱚᱝᱠᱟ ᱯᱷᱚᱨᱚᱢ ᱯᱷᱤᱞᱟᱯ ᱵᱮᱱᱟ ᱢᱤᱫᱴ ᱞᱤᱥᱴ ᱛᱩᱫ ᱦᱟᱸᱜ ᱚᱝᱠᱟ ᱦᱤᱥᱟᱹᱵ ᱛᱮᱠᱚ ᱠᱚᱨᱟᱣᱟ᱾ ᱤᱠᱷᱟᱹᱱ ᱱᱚᱝᱠᱟ ᱠᱟᱛᱮᱜ ᱵᱮᱱ ᱠᱚᱨᱟᱣ ᱫᱟᱲᱮᱜ-ᱟ ᱚᱱᱟ ᱦᱚᱸ ᱦᱮᱸ᱾
ᱦᱮᱸ ᱟᱫᱚ ᱚᱝᱠᱟ ᱟᱹᱞᱤᱧ ᱢᱟ ᱦᱤᱸᱛᱳᱜ ᱢᱟ ᱦᱟᱸᱜ ᱚᱱᱮ ᱚᱞᱪᱤᱠᱤ ᱢᱟᱛᱚ ᱞᱤᱧ ᱦᱟᱛᱟᱣ ᱠᱟᱜ ᱜᱮ ᱠᱚᱞᱮᱡᱽ ᱨᱮ ᱚᱱᱟ ᱥᱟᱶ ᱥᱟᱶᱛᱮ ᱟᱨᱦᱚᱸ ᱮᱸ, ᱢᱤᱫᱴᱟᱱ ᱟᱥᱲᱟ ᱨᱮ ᱞᱤᱧ ᱵᱷᱚᱨᱛᱤ ᱠᱟᱱᱟ ᱡᱟᱦᱟᱸᱨᱮ ᱥᱤᱥᱤ ᱰᱤᱥᱤ ᱚᱝᱠᱟ ᱟᱸ, ᱯᱚᱨᱤᱠᱠᱷᱟ ᱥᱮ ᱮᱜᱽᱡᱟᱢ ᱠᱚ ᱮᱢᱪᱚᱭᱮᱫ ᱠᱚᱣᱟ ᱠᱚ ᱛᱟᱨᱯᱚᱨᱮ ᱥᱟᱨᱴᱤᱯᱷᱤᱠᱮᱴ ᱠᱚ ᱮᱢᱟ ᱠᱚ ᱠᱟᱱᱟ᱾ ᱟᱫᱚ ᱥᱤᱥᱤ ᱥᱟᱨᱴᱤᱯᱷᱤᱠᱮᱴ ᱱᱤᱛ ᱫᱚᱞᱤᱧ ᱠᱚᱢᱯᱞᱤᱴ ᱟᱠᱟᱫᱟ ᱦᱟᱸᱜ ᱚᱱᱟᱫᱚ ᱚᱱᱟ ᱫᱚᱞᱤᱧ ᱧᱟᱢ ᱟᱠᱟᱫᱟ, ᱱᱤᱛᱚᱜ ᱫᱚ ᱰᱤᱥᱤ ᱪᱟᱞᱟᱜ ᱠᱟᱱ ᱛᱟᱹᱞᱤᱧᱟ᱾ ᱚᱱᱟ ᱥᱟᱶ ᱥᱟᱶᱛᱮ ᱟᱨᱦᱚᱸ ᱠᱚᱢᱯᱤᱭᱩᱴᱟᱨ ᱠᱚᱞᱤᱧ ᱦᱟᱛᱟᱣ ᱠᱟᱫᱟ᱾
ᱦᱩᱸ ᱠᱚᱨᱟᱣ ᱵᱤᱱ ᱢᱟ, ᱟᱹᱰᱤ ᱠᱟᱹᱢᱤ ᱜᱮ ᱮᱢᱟᱭ ᱟᱨᱠᱤ ᱥᱟᱹᱨᱤ ᱜᱮ᱾ ᱱᱤᱛᱳᱜ ᱢᱟ ᱵᱤᱵᱷᱤᱱᱱᱚ ᱯᱷᱤᱞᱰ ᱨᱮᱦᱚᱸ ᱧᱮᱞᱚᱜ ᱜᱮᱭᱟ ᱠᱚᱢᱯᱤᱭᱩᱴᱟᱨ ᱠᱚ ᱠᱷᱚᱡᱚᱜ ᱜᱮᱭᱟ ᱠᱚᱢᱯᱤᱭᱩᱴᱟᱨ ᱥᱟᱨᱴᱚᱯᱷᱤᱠᱮᱴ ᱢᱮᱱᱟᱜ-ᱟ ᱥᱮ ᱵᱟᱹᱱᱩᱜ-ᱟ᱾
ᱦᱮᱸ ᱛᱚ, ᱚᱱᱟ ᱞᱮᱠᱟᱛᱮ ᱟᱵᱮᱱ ᱚᱞᱚᱜ ᱵᱮᱱ ᱱᱟᱯᱟᱭᱛᱮ ᱦᱮᱸ ᱥᱮᱬᱟᱭ ᱵᱮᱱ᱾ ᱵᱮᱥᱤᱠ ᱫᱚ ᱡᱮᱢᱚᱱ ᱠᱚᱢᱯᱤᱭᱩᱴᱟᱨ ᱨᱮᱱᱟᱜ ᱫᱚ ᱡᱮᱢᱚᱱ ᱞᱟᱹᱭ ᱞᱮᱠᱷᱟᱱ ᱫᱚ ᱦᱟᱸᱜ᱾ ᱚᱱᱟ ᱮᱢᱮᱥ ᱚᱣᱟᱨᱰ ᱦᱮᱸ ᱮᱠᱥᱮᱞ ᱯᱷᱟᱭᱤᱞ ᱚᱱᱟ ᱠᱚᱜᱮ᱾ ᱛᱟᱯᱚᱨ ᱤᱱᱟᱹ ᱪᱷᱟᱰᱟ ᱯᱮᱱᱴᱤᱝ ᱢᱟ ᱩᱱᱟᱹᱜ ᱠᱟᱹᱢᱤ ᱨᱮ ᱵᱟᱭ ᱮᱢ ᱨᱮᱦᱚᱭ ᱮᱢᱮᱥ ᱢᱮᱱᱛᱮ ᱡᱟᱸᱦᱟᱱᱟᱜ ᱯᱚᱨᱮᱨ ᱫᱟᱨᱟᱢ ᱦᱮᱸ ᱟᱵᱤᱱ ᱡᱩᱫᱤ ᱵᱤᱱ ᱪᱤᱠᱟᱹ ᱫᱟᱲᱮᱭᱟᱜ-ᱟ ᱡᱟᱸᱦᱟᱱᱟᱜ ᱟᱵᱤ ᱡᱟᱸᱦᱟᱱᱟᱜ ᱵᱮᱱ ᱠᱚᱨᱟᱣ ᱠᱷᱟᱱ ᱫᱚᱠᱟᱱᱮ ᱮᱢᱟᱱ ᱠᱷᱟᱱ ᱚᱱᱟ ᱨᱮᱦᱚᱸ ᱠᱟᱹᱢᱤᱭ ᱮᱢᱟᱭ ᱟᱹᱰᱤᱜᱮ᱾
ᱦᱮᱸ ᱜᱚᱝᱠᱮ ᱚᱱᱟ ᱮᱢᱮᱥ ᱚᱣᱟᱴ ᱥᱮ ᱮᱠᱥᱮᱞ ᱥᱮ ᱢᱟᱭᱠᱨᱳᱥᱚᱯᱷᱴ ᱫᱚ ᱚᱱᱟ ᱠᱚᱫᱚ ᱡᱚᱛᱚᱜᱮᱞᱤᱧ ᱪᱮᱫ ᱟᱠᱟᱫᱟ ᱱᱤᱛᱚᱜ ᱫᱚ ᱱᱟᱦᱟᱜ᱾
ᱦᱩᱸ, ᱤᱱᱟᱹ ᱥᱟᱶᱛᱮ ᱚᱱᱟ ᱯᱟᱣᱟᱨ ᱯᱚᱭᱮᱱᱴ ᱥᱮ ᱪᱮᱫ ᱠᱚ ᱞᱟᱹᱭ ᱫᱚ ᱟᱨᱠᱤ᱾
ᱦᱳᱭ ᱦᱳᱭ ᱯᱟᱣᱟᱨ ᱯᱚᱭᱮᱱᱴ᱾
ᱦᱩᱸ᱾
ᱦᱮᱸ, ᱦᱚᱞᱟ ᱢᱟᱦᱫᱮᱨ ᱜᱮ ᱚᱱᱟ ᱨᱮᱱᱟᱜ ᱮᱠᱡᱟᱢ ᱠᱚ ᱦᱩᱭᱮᱱ ᱛᱟᱞᱮᱭᱟ ᱜᱚᱝᱠᱮ᱾
ᱦᱩᱸ ᱦᱩᱸ ᱟᱫᱚ ᱢᱩᱪᱟᱹᱫ ᱠᱮᱜ-ᱟ ᱵᱮᱱ?
ᱦᱮᱸ ᱦᱮᱸ ᱮᱠᱡᱟᱢ ᱫᱚᱞᱤᱧ ᱢᱩᱪᱟᱹᱫ ᱠᱟᱫᱟ ᱱᱟᱢᱵᱟᱨ ᱠᱚᱦᱚᱸ ᱵᱷᱟᱜᱮ ᱜᱮᱞᱤᱧ ᱧᱟᱢ ᱟᱠᱟᱫᱟ᱾
ᱟᱪᱪᱷᱟ ᱚᱱᱟ ᱫᱚ ᱤᱭᱟᱹ ᱠᱟᱱᱟ ᱟᱨᱠᱤ ᱵᱟᱝ ᱢᱤᱛ ᱥᱟᱞᱟ ᱵᱮᱱ ᱠᱚᱨᱟᱣᱮᱜ-ᱟ᱾
ᱦᱳᱭ ᱦᱳᱭ᱾ ᱦᱤᱺᱛᱳᱜ ᱫᱚ ᱮᱰᱵᱷᱟᱱᱥ ᱮᱰᱵᱷᱟᱱᱥ ᱰᱤᱯᱞᱳᱢᱟ ᱪᱟᱞᱟᱜ ᱠᱟᱱ ᱛᱟᱹᱞᱤᱧᱟ᱾
ᱟᱪᱪᱷᱟ ᱮᱰᱵᱷᱟᱱᱥ ᱰᱤᱯᱞᱳᱢᱟ ᱟᱨᱠᱤ? ᱛᱚ, ᱚᱱᱟ ᱫᱚ ᱤᱭᱟᱹ ᱠᱚ ᱢᱮᱛᱟᱜ ᱠᱟᱱᱟ ᱟᱨᱠᱤ ᱰᱤᱯᱞᱳᱢᱟ ᱠᱳᱨᱥ ᱦᱮᱸ᱾
ᱦᱮᱸ ᱟᱫᱚ ᱢᱮᱱᱠᱷᱟᱱ ᱜᱚᱝᱠᱮ ᱚᱱᱟ ᱡᱟᱦᱟᱸ ᱥᱤᱥᱤ ᱠᱷᱚᱱᱟᱜ ᱠᱚ ᱟᱨᱟᱢᱵᱟᱭ ᱠᱚᱣᱟ ᱥᱮ ᱦᱮᱸ ᱥᱤᱥᱤ ᱠᱷᱚᱱᱟᱜ ᱛᱟᱨ ᱥᱤ ᱛᱟᱨᱯᱚᱨ ᱮᱰᱵᱷᱟᱱᱥ ᱰᱤᱯᱞᱳᱢᱟ ᱪᱟᱞᱟᱜ-ᱟ ᱢᱮᱱᱠᱷᱟᱱ ᱟᱹᱞᱤᱧ ᱫᱚ ᱥᱤᱥᱤ ᱫᱚ ᱵᱟᱝᱞᱤᱧ ᱠᱚᱨᱟᱣ ᱠᱟᱫᱟ᱾ ᱟᱫᱚ ᱜᱚᱝᱠᱮ ᱵᱟᱝ ᱪᱤᱠᱟᱹᱜ-ᱟ ᱛᱚ ᱥᱤᱥᱤ ᱵᱟᱝ ᱠᱚᱨᱟᱣ ᱞᱮᱱᱠᱷᱟᱱ?
ᱵᱟ ᱵᱟ, ᱟᱵᱮᱱ ᱟᱹᱵᱤᱱ ᱫᱚ ᱮᱰᱵᱷᱟᱱᱥ ᱠᱚᱨᱟᱣ ᱞᱮᱠᱷᱟᱡ ᱜᱮ ᱦᱩᱭᱩᱜ ᱛᱟᱵᱤᱱᱟ ᱟᱵᱮᱱ ᱫᱚ᱾
ᱟᱪᱪᱷᱟ ᱟᱪᱪᱷᱟ ᱾
ᱮᱰᱵᱷᱟᱱᱥ ᱜᱮ ᱟᱹᱞᱤᱧ ᱦᱚᱸ ᱮᱰᱵᱟᱱᱥ ᱜᱮᱞᱤᱧ ᱠᱚᱨᱟᱣ ᱠᱟᱜ ᱟᱨᱠᱤ ᱾ ᱮᱰᱵᱷᱟᱱᱥ ᱰᱤᱯᱞᱳᱢᱟ ᱜᱮ ᱟᱹᱞᱤᱧᱟᱜ ᱰᱤᱯᱞᱳᱢᱟ ᱠᱟᱱ ᱜᱮᱭᱟ ᱟᱨᱠᱤ ᱾
ᱟᱪᱪᱷᱟ ᱟᱪᱪᱷᱟ ᱾ ᱦᱮᱸ ᱟᱹᱞᱤᱧ ᱫᱚ ᱯᱩᱭᱞᱳ ᱡᱚᱠᱷᱚᱱ ᱞᱤᱧ ᱵᱷᱚᱨᱛᱤᱭᱱᱟ ᱩᱱᱟᱹᱜ ᱢᱟ ᱵᱟᱝᱞᱤᱧ ᱵᱟᱲᱟᱭ ᱛᱟᱦᱮᱸᱫ ᱛᱚ ᱟᱫᱚ
ᱦᱩᱸ ᱦᱩᱸ ᱦᱩᱸ ᱟᱪᱪᱷᱟ ᱟᱪᱪᱷᱟ ᱵᱮᱥ ᱱᱟᱯᱟᱭ ᱜᱮ ᱠᱚᱨᱟᱣ ᱵᱮᱱ᱾
ᱦᱳᱭ,
ᱟᱫᱚ ᱠᱷᱚᱡᱚᱜ ᱜᱮᱭᱟ ᱠᱚ ᱚᱱᱟ ᱢᱤᱥ ᱛᱮᱨᱢᱟ ᱨᱮᱱᱟᱜ ᱚᱱᱮ ᱠᱚᱨᱥ ᱴᱟ ᱴᱨᱚᱯᱤᱠ ᱠᱚ ᱠᱷᱚᱡ ᱟᱨᱠᱤ ᱾
ᱟᱪᱪᱷᱟ ᱟᱪᱪᱷᱟ ᱾ ᱦᱮᱸ ᱱᱮᱛᱟᱨ ᱢᱟ ᱟᱨᱚ ᱠᱚᱢᱯᱤᱭᱩᱴᱟᱨ ᱠᱚᱨᱮᱱᱟᱜ ᱟᱭᱢᱟ ᱟᱭᱢᱟ ᱡᱟᱭᱜᱟ ᱨᱮ ᱮᱠᱡᱟᱢ ᱠᱚ ᱮᱢ ᱫᱟᱠᱚ ᱪᱮᱛᱟᱜ ᱾
ᱦᱩᱸ ᱦᱩᱸ ᱦᱩᱸ ᱦᱩᱸ ᱾ ᱚᱱᱠᱟᱱᱟᱜ ᱠᱟᱹᱢᱤ ᱛᱟᱦᱮᱱᱟ ᱴᱟᱭᱤᱯ ᱠᱚ ᱴᱟᱭᱯᱤᱝ ᱴᱮᱥᱴ ᱠᱚᱵᱮᱱ ᱥᱮᱬᱟᱭᱮᱫ ᱜᱮᱭᱟ ᱛᱚ ᱵᱟᱝ?
ᱦᱳᱭ ᱦᱳᱭ ᱦᱮᱸ ᱚᱱᱠᱟ ᱴᱟᱭᱯᱤᱝ ᱤᱥᱯᱤᱴ ᱛᱚᱦᱟᱸ ᱵᱷᱟᱜᱮ ᱫᱚ ᱵᱷᱟᱜᱮ ᱜᱮ ᱛᱟᱞᱤᱧᱟ ᱫᱚᱥᱴᱤ ᱠᱟᱹᱴᱩᱵ ᱠᱚᱛᱮ ᱞᱤᱧ ᱴᱟᱭᱯᱤᱝ ᱵᱟᱲᱟᱭ ᱟᱹᱞᱤᱧ ᱫᱚ ᱵᱟᱝ ᱧᱮᱞ ᱛᱟᱱ ᱴᱟᱭᱯᱤᱝ ᱫᱟᱲᱮᱜ ᱜᱮᱭᱟ᱾
ᱦᱮᱸ ᱟᱫᱚ ᱟᱹᱞᱤᱧ ᱦᱚᱸ ᱟᱭᱠᱤ ᱩᱱ ᱚᱠᱛᱚ ᱫᱚ ᱛᱟᱦᱮᱸ ᱠᱟᱱᱟ ᱞᱤᱧ ᱥᱮ ᱟᱹᱰᱤ ᱞᱤᱧ ᱴᱟᱭᱤᱯ ᱫᱟᱲᱮᱭᱟᱜ ᱠᱟᱱ ᱛᱟᱦᱮᱸᱱᱟ ᱟᱨᱠᱤ᱾ ᱚᱱᱠᱟᱜᱮ ᱢᱤᱫᱴᱟᱝ ᱚᱞ ᱦᱤᱡᱩᱜᱼᱟ ᱦᱮᱸ ᱢᱤᱫᱴᱟᱝ ᱥᱯᱤᱞᱤᱝ ᱦᱮᱡᱱᱟ ᱛᱚᱞᱟᱵ ᱚᱱᱟ ᱠᱚ ᱟᱢᱫᱚᱢ ᱟᱫᱚ ᱟᱹᱰᱤᱞᱤᱧ ᱟᱱᱫᱟᱡ ᱠᱟᱜ ᱛᱷᱟᱱᱟ ᱟᱨᱠᱤ ᱾ ᱟᱫᱚ ᱱᱤᱛᱚᱜ ᱦᱚᱸ ᱴᱷᱤᱠ ᱜᱮᱭᱟ ᱞᱮᱯᱴᱚᱯ ᱠᱚ ᱢᱮᱱᱟᱜ ᱠᱷᱟᱹᱛᱤᱨ ᱛᱮ ᱴᱟᱭᱤᱯ ᱫᱟᱲᱮᱜ ᱜᱮᱭᱟᱞᱤᱧ᱾ ᱩᱱ ᱥᱚᱢᱚᱭ ᱫᱚ ᱟᱹᱰᱤ ᱜᱮᱞᱤᱧ ᱴᱟᱭᱤᱯ ᱫᱟᱲᱤᱜ ᱠᱟᱱ ᱛᱷᱮᱱᱟ ᱟᱨᱚ ᱟᱫᱚ ᱞᱮᱯᱴᱚᱯ ᱫᱚ ᱥᱮ ᱞᱮᱯᱴᱚᱯ ᱫᱚ